ᱦᱮᱞᱳ
ᱦᱮᱸ ᱪᱮᱫ ᱡᱚᱦᱟᱨ ᱜᱮ ᱪᱮᱫ ᱠᱚ ᱪᱤᱠᱤ ᱵᱟᱲᱟᱭ ᱦᱩᱭᱩᱜᱼᱼ ᱦᱳᱭ ᱥᱟ. ᱜᱩᱱ ᱥᱮᱛᱟᱜ
ᱦᱮᱸ ᱪᱮᱫ ᱵᱟᱝ ᱱᱚᱜᱼᱚᱭ ᱜᱚᱰᱟ ᱠᱚ ᱪᱟᱞᱟᱣ ᱦᱩᱭ ᱞᱮᱱᱟ ᱵᱮᱨᱮᱫ ᱠᱟᱛᱮᱫ ᱛᱚ ᱦᱮᱡ ᱠᱟᱛᱮᱫ ᱩᱸ ᱡᱤᱨᱟᱹᱣ ᱵᱟᱲᱟ ᱠᱟᱛᱮᱜ ᱫᱲᱩᱵ ᱵᱟᱲᱟ ᱦᱩᱭ ᱠᱟᱱᱟ᱾
ᱟᱪᱪᱷᱟ, ᱟᱪᱪᱷᱟ ᱦᱮᱸ ᱤᱧᱦᱚᱸ ᱚᱱᱠᱟᱜ ᱜᱮ ᱦᱮᱡ ᱠᱟᱛᱮᱜ ᱫᱩᱲᱩᱵ ᱵᱟᱲᱟ ᱦᱩᱭ ᱠᱟᱱᱟ᱾ ᱮᱸ ᱚᱰᱤᱭᱳ ᱠᱚᱫᱚ ᱠᱞᱤᱭᱟᱨ ᱜᱮ ᱟᱸᱡᱚᱢᱚᱜ ᱠᱟᱱᱟ ᱛᱚ?
ᱦᱮᱸ ᱚᱰᱤᱭᱳ ᱠᱚᱫᱚ ᱠᱞᱤᱭᱟᱨ ᱜᱮ ᱟᱸᱡᱚᱢᱚᱜ ᱠᱟᱱᱟ ᱟᱹᱞᱤᱧᱟᱜ ᱢᱚᱡᱽ ᱜᱮ ᱟᱸᱡᱚᱢᱚᱜ ᱠᱟᱱᱟ ᱛᱚ?
ᱦᱮᱸ ᱴᱷᱤᱠ ᱜᱮ ᱟᱸᱡᱚᱢᱚᱜ ᱠᱟᱱᱟ ᱯᱩᱥᱴᱟᱹᱣ ᱜᱮ
ᱦᱮᱸ
ᱛᱟᱦᱚᱞᱮᱼᱼ ᱮᱸ ᱦᱚᱭ ᱫᱟᱜ ᱠᱚ ᱚᱠᱟᱞᱮᱠᱟ ᱛᱟᱦᱚᱞᱮ?
ᱛᱚ ᱦᱚᱭ ᱟᱫᱜ ᱫᱚ ᱟᱞᱮᱥᱮᱫ ᱫᱚ ᱥᱮᱛᱟᱜ ᱨᱮᱜᱮ ᱡᱟᱹᱲᱤ ᱜᱚᱫ ᱠᱮᱫᱟ ᱫᱟᱜ ᱫᱚ᱾
ᱟᱪᱪᱷᱟ ᱟᱪᱪᱷᱟ ᱠᱟᱹᱴᱤᱡ ᱥᱮᱛᱟᱜ ᱯᱟᱭᱟᱨ ᱨᱮ ᱫᱟᱜ ᱫᱚᱭ ᱫᱟᱜ ᱠᱮᱫᱟ ᱵᱟᱝᱼᱼ
ᱦᱮᱸ ᱛᱟᱯᱚᱨᱮ ᱫᱟᱜ ᱵᱟᱲᱟ ᱠᱮᱫᱟᱭ ᱦᱚᱸᱜᱚᱭ ᱜᱚᱲᱟ ᱠᱷᱚᱱ ᱦᱮᱡ ᱠᱟᱛᱮᱜ ᱫᱩᱲᱩᱵ ᱵᱟᱲᱟ ᱦᱩᱭ ᱠᱟᱱᱟ ᱛᱟᱯᱚᱨᱮ ᱢᱤᱫ ᱜᱷᱟᱲᱤᱡᱼᱼ ᱡᱚᱨᱚ ᱜᱚᱫ ᱠᱮᱫᱟᱭ ᱛᱚ ᱚᱱᱠᱟ ᱡᱩᱨ ᱫᱚ ᱵᱟᱭ ᱡᱚᱨᱚ ᱠᱟᱫᱟ ᱱᱟᱥᱮ ᱱᱟᱥᱮ ᱜᱮ ᱢᱟᱱᱮ ᱛᱤᱨᱯᱤᱭᱮᱫ ᱞᱮᱠᱟᱭ ᱡᱚᱨᱚ ᱠᱮᱫᱟᱭ ᱛᱚᱵᱮ ᱵᱚᱱᱫᱚ ᱠᱟᱫᱟᱭ ᱛᱚᱵᱮ ᱜᱚᱝᱠᱮ ᱟᱯᱮ ᱥᱮᱫ ᱫᱚ ᱵᱟᱭ ᱫᱟᱜ ᱫᱟ ᱥᱮ ᱪᱮᱫ
ᱟᱪᱪᱷᱟ ᱟᱞᱮ ᱥᱮᱫ ᱦᱚᱸ ᱢᱚᱱᱮ ᱚᱱᱠᱟ ᱜᱮ ᱚᱱᱠᱟᱼᱼ ᱵᱚᱨᱥᱟᱻ ᱠᱚ ᱦᱮᱡ ᱜᱚᱫᱚᱜ ᱠᱟᱱ ᱨᱮᱦᱚᱸ ᱚᱱᱠᱟ ᱢᱚᱛᱚ ᱵᱚᱨᱥᱟ ᱞᱮᱠᱟ ᱫᱚ ᱵᱟᱭ ᱫᱟᱜ ᱮᱫᱟ ᱠᱷᱟᱹᱞᱤ ᱢᱟᱡᱷᱮ ᱢᱟᱡᱷᱮ ᱫᱟᱜ ᱜᱚᱫ ᱫᱟᱭ ᱠᱟᱹᱴᱤᱡ ᱠᱟᱹᱴᱤᱡ ᱟᱨ ᱮ ᱵᱚᱱᱫᱚ ᱠᱟᱜ ᱠᱟᱱᱟ᱾
ᱚᱻ
ᱢᱟᱱᱮ ᱱᱮᱛᱟᱨᱟᱜ ᱡᱩᱜᱽ ᱜᱮ ᱚᱱᱠᱟ᱾
ᱦᱮᱸ ᱛᱟᱦᱞᱮ ᱜᱚᱝᱠᱮ ᱚᱲᱟᱜ ᱠᱚᱨᱮ ᱠᱚ ᱱᱟᱯᱟᱭ ᱵᱟᱲᱟ ᱜᱮᱭᱟ ᱠᱚ?
ᱦᱮᱸ ᱚᱲᱟᱜ ᱠᱚᱨᱮ ᱫᱚᱼᱼ ᱱᱟᱯᱟᱭ ᱵᱟᱲᱟ ᱜᱮ ᱟᱯᱮᱜᱮ ᱚᱠᱟᱞᱮᱠᱟ?
ᱟᱞᱮ ᱦᱚᱸ ᱜᱚᱝᱠᱮ ᱪᱟᱸᱫᱳ ᱵᱚᱸᱜᱟ ᱟᱜ ᱟᱥᱤᱨᱵᱟᱫᱽ ᱛᱮ ᱢᱳᱚᱴᱟᱩᱴᱤ ᱚᱲᱟᱜ ᱦᱚᱲ ᱠᱚᱠᱚ ᱱᱟᱼᱼ ᱱᱟᱯᱟᱭ ᱜᱮᱭᱟ ᱟᱹᱞᱤᱧ ᱦᱚᱸᱞᱤᱧ ᱱᱟᱯᱟᱭ ᱜᱮᱭᱟ ᱡᱚᱛᱚ ᱠᱚ ᱢᱚᱡᱽ ᱜᱮᱭᱟ᱾
ᱦᱩᱸ ᱟᱪᱪᱷᱟ ᱟᱪᱪᱷᱟ ᱟᱨ ᱡᱚᱢ ᱵᱟᱲᱟ ᱠᱚᱫᱚ ᱦᱩᱭᱮᱱᱟ?
ᱡᱚᱢ ᱵᱟᱲᱟ ᱠᱚᱫᱚ ᱮᱸ ᱱᱟᱥᱛᱟ ᱫᱚ ᱦᱩᱭ ᱠᱟᱱᱟ ᱢᱟᱱᱮ ᱫᱟᱠᱟ ᱠᱚᱫᱚ ᱵᱟᱝ ᱡᱚᱢ ᱦᱳᱭ ᱠᱟᱱᱟ ᱚᱱᱠᱟ ᱠᱷᱟ. ᱡᱟᱹᱲᱤ ᱢᱩᱲᱤ ᱠᱚᱜᱮ ᱡᱚᱢ ᱵᱟᱲᱟ ᱦᱳᱭ ᱠᱟᱱᱟ ᱥᱮᱛᱟᱜ ᱨᱮ ᱦᱮᱸ ᱟᱹᱵᱤᱱᱟᱜ ᱡᱚᱢ ᱵᱟᱲᱟ ᱠᱚ ᱦᱩᱭᱱᱟ ᱥᱮ ᱵᱟᱝ?
ᱩᱸᱜ ᱟᱹᱣᱨᱤ ᱱᱚᱜᱼᱚᱭ ᱛᱚ ᱡᱚᱢ ᱵᱟᱲᱟᱭ ᱦᱩᱭᱩᱜᱼᱟ। ᱚᱱᱟ ᱨᱮᱭᱟᱜ ᱠᱟᱛᱷᱟ ᱞᱟᱹᱭ ᱞᱮᱠᱷᱟᱱ ᱢᱟᱱᱮ ᱟᱵᱚ ᱫᱚ ᱟᱹᱰᱤ ᱨᱚᱠᱚᱢᱟᱜ ᱥᱟᱱᱛᱟᱲᱟᱜ ᱡᱚᱢᱟᱜ ᱧᱩᱣᱟᱜ ᱠᱚ ᱢᱮᱱᱟᱜᱼᱟ। ᱮᱸᱜ ᱚᱱᱟ ᱠᱚ ᱯᱤᱴᱷᱟᱹ ᱞᱟᱴᱷᱟ ᱮᱢᱟᱱ ᱛᱟᱞᱦᱮ ᱟᱯᱮ ᱫᱚ ᱯᱤᱴᱷᱟᱹ ᱠᱚᱫᱚ ᱪᱮᱫ ᱠᱚᱯᱮ ᱯᱤᱴᱷᱟᱹ ᱯᱤᱴᱷᱟᱹ ᱵᱟᱲᱟᱭᱟ ᱛᱟᱞᱦᱮ?
ᱮ ᱜᱚᱝᱠᱮ ᱚᱱᱠᱟ ᱱᱚᱣᱟ ᱡᱟᱹᱯᱩᱫ ᱨᱮᱫᱚ ᱟᱞᱮᱥᱮᱫ ᱡᱟᱹᱯᱩᱫᱟᱭ ᱛᱚ ᱡᱟᱹᱯᱩᱫ ᱨᱮᱫᱚ ᱯᱤᱼᱼ ᱚᱱᱮ ᱤᱭᱟᱹ ᱯᱤᱴᱷᱟᱹ ᱵᱤᱱ ᱧᱮᱞ ᱠᱟᱫᱟ ᱥᱟᱠᱟᱢ ᱯᱤᱴᱷᱟᱹ ᱟᱸᱡᱚᱢ ᱠᱟᱫᱟᱵᱤᱱ?
ᱦᱩᱸ ᱦᱩᱸ ᱦᱩᱸ।
ᱥᱟᱨᱡᱚᱢ ᱥᱟᱠᱟᱢ ᱨᱮ ᱦᱚᱞᱚᱝ ᱥᱤᱯᱤ ᱠᱟᱛᱮᱫ ᱪᱤᱱᱤ ᱠᱚ ᱮᱢ ᱠᱟᱛᱮ ᱮᱸ ᱛᱷᱟᱯᱲᱮ ᱦᱳᱭᱳᱜᱼᱟ ᱵᱟᱨ ᱫᱷᱟᱨᱮ ᱥᱟᱠᱟᱢ ᱠᱟᱛᱮᱜ ᱟᱫᱚ ᱛᱟᱣᱟᱨᱮ ᱨᱟᱯᱟᱜ ᱦᱩᱭᱩᱜᱼᱟ ᱚᱱᱟ ᱠᱚ ᱯᱤᱴᱷᱟᱹ ᱠᱚᱭᱟ ᱟᱨ ᱵᱟᱝᱠᱷᱟᱱ ᱟᱞᱮᱥᱮᱫ ᱫᱚ ᱱᱚᱣᱟ ᱫᱤᱱ ᱞᱮᱠᱟᱨᱮ ᱦᱟᱴ ᱦᱩᱭᱩᱜ-ᱟ ᱛᱚ ᱚᱱᱟ ᱵᱷᱟᱴ ᱨᱮᱱᱟᱜ ᱧᱩᱛᱩᱢ ᱫᱚ ᱦᱩᱭᱩᱜ ᱠᱟᱱᱟ ᱯᱚᱴ ᱟᱫᱚ ᱚᱸᱰᱮ ᱜᱮ ᱢᱟᱱᱮ ᱟᱹᱰᱤ ᱞᱮᱠᱟᱱᱟᱜ ᱡᱤᱞ ᱠᱚ ᱡᱤᱞ ᱠᱚ ᱧᱟᱢᱚᱜᱼᱟ ᱥᱩᱠᱨᱤ ᱡᱤᱞ ᱟᱨᱦᱚᱸ ᱟᱭᱢᱟ ᱞᱮᱠᱟᱱᱟᱜ ᱥᱤᱢ ᱡᱤᱞ ᱵᱚᱭᱞᱟᱨ ᱡᱤᱞ ᱚᱱᱟ ᱠᱚ ᱠᱤᱨᱤᱧ ᱠᱟᱛᱮᱫ ᱚᱱᱟ ᱠᱚᱜᱮ ᱯᱤᱴᱷᱟᱹ ᱵᱟᱲᱟᱭ ᱦᱳᱭᱳᱜ-ᱟ ᱛᱚ ᱟᱯᱮ ᱜᱚᱝᱠᱮ ᱟᱯᱮ ᱚᱱᱛᱮ ᱮᱸ ᱥᱩᱠᱨᱤ ᱡᱤᱞ ᱠᱚ ᱯᱤᱴᱷᱟᱹ ᱵᱟᱲᱟᱭ ᱜᱮᱭᱟ ᱥᱮ ᱵᱟᱝ?
ᱦᱳᱭ ᱯᱤᱴᱷᱟᱹ ᱤᱭᱟᱹ ᱛᱮ ᱮᱸ ᱚᱱᱮ ᱪᱟᱲᱯᱟ ᱯᱤᱴᱷᱟᱹ ᱜᱮᱛᱚ ᱢᱟᱱᱮ ᱟᱨᱚ ᱟᱹᱰᱤ ᱨᱚᱠᱚᱢᱟᱜ ᱯᱤᱴᱷᱟᱹ ᱢᱮᱱᱟᱜ ᱛᱟᱵᱚᱱᱟ ᱟᱵᱚ। ᱚ ᱚᱱᱟᱜᱮ ᱚᱱᱟ ᱥᱟᱠᱨᱟᱛ ᱠᱚᱨᱮ ᱫᱚ ᱵᱚᱸᱜᱟᱭᱟᱵᱚᱱ ᱡᱚᱢᱟᱵᱚᱱ। ᱟᱨ ᱚᱱᱟ ᱨᱮᱭᱟᱜ ᱢᱮᱱ ᱯᱤᱴᱷᱟᱹ ᱫᱚ ᱥᱩᱠᱨᱤ ᱡᱤᱞ ᱯᱤᱴᱷᱟᱹ ᱠᱤᱱᱛᱩ ᱚᱱᱟ ᱵᱮᱜᱚᱨ ᱦᱚᱸ ᱟᱹᱰᱤ ᱨᱚᱠᱚᱢᱟᱜ ᱚᱱᱟ ᱨᱮᱭᱟᱜ ᱢᱟᱱᱮ ᱦᱟᱴᱤᱧ ᱠᱚ ᱢᱮᱱᱟᱜ-ᱟ ᱟᱹᱰᱤ ᱛᱩᱱ ᱛᱚ ᱥᱤᱢ ᱡᱮᱞ ᱠᱚ ᱞᱟᱜᱟᱣ ᱟᱠᱚ ᱟᱨᱦᱚ ᱮᱴᱟᱜ ᱮᱢᱟ ᱡᱤᱞ ᱠᱚ ᱞᱟᱜᱟᱜ-ᱟ ᱦᱮᱸ ᱛᱟᱨᱯᱚᱨ ᱮᱸᱜ ᱮᱢᱟ ᱛᱮᱱᱟᱜ ᱠᱚ ᱚᱱᱟ ᱨᱮᱭᱟᱜ ᱦᱟᱹᱴᱤᱧ ᱢᱮᱱᱟᱜ-ᱟ ᱟᱨᱚ ᱚᱱᱟ ᱥᱟᱶᱛᱮ ᱡᱟᱦᱟᱸ ᱰᱩᱢᱵᱩᱜ ᱯᱤᱴᱷᱟᱹ ᱟᱸ ᱵᱷᱟᱵᱽ ᱯᱤᱴᱷᱟᱹ ᱚᱱᱟ ᱠᱚᱦᱚᱸ ᱟᱹᱰᱤ ᱨᱚᱠᱚᱢᱟᱜ ᱢᱮᱱᱟᱜ-ᱟ ᱮᱸ ᱡᱮᱞᱮᱠᱟ ᱦᱩᱸ ᱟᱞᱮ ᱫᱚ ᱮᱸᱜ ᱩᱸᱜᱻ ᱡᱟᱦᱟᱸ ᱫᱚ ᱠᱷᱟᱱᱴᱷᱟᱲ ᱥᱟᱠᱟᱢ ᱠᱷᱟᱱᱴᱷᱟᱲ ᱥᱟᱠᱟᱢ ᱠᱚ ᱚᱱᱟ ᱠᱚ ᱚᱱᱠᱟ ᱤᱭᱟᱹ ᱠᱟᱛᱮᱜ ᱚᱱᱟ ᱮᱸ ᱛᱷᱟᱯᱲᱟ ᱯᱤᱴᱷᱟᱹ ᱞᱮᱠᱟᱜᱮ ᱵᱟᱨ ᱫᱷᱟᱨᱮ ᱞᱟᱜᱟ ᱟᱸ ᱚᱱᱟ ᱠᱚ ᱯᱤᱴᱷᱟᱹᱭᱟ ᱠᱚ ᱛᱟᱨᱯᱚᱨ ᱚᱱᱟ ᱛᱚᱣᱟ ᱵᱟᱦᱟ ᱥᱟᱠᱟᱢ ᱚᱱᱟ ᱵᱟᱦᱟ ᱚᱱᱟ ᱥᱟᱠᱟᱢ ᱛᱮᱦᱚᱸ ᱠᱚ ᱚᱱᱠᱟ ᱯᱤᱴᱷᱟᱹᱭᱟ ᱠᱚ ᱚᱱᱟ ᱥᱟᱶᱛᱮ ᱮᱸ ᱥᱟᱥᱟᱝ ᱥᱟᱠᱟᱢ ᱚᱱᱟ ᱦᱚᱸ ᱢᱟᱱᱮ ᱚᱱᱠᱟ ᱠᱟᱛᱮᱜ ᱵᱷᱟᱯᱟᱣ ᱠᱟᱛᱮᱫ ᱠᱚ ᱯᱤᱴᱷᱟᱹᱭᱟ ᱠᱚ
ᱦᱮᱸ
ᱦᱮᱸ ᱚᱱᱠᱟᱱᱟᱜ ᱟᱹᱰᱤ ᱨᱚᱠᱚᱢᱟᱜ ᱯᱤᱴᱷᱟᱹ ᱢᱮᱱᱟᱜ-ᱟ ᱟᱯᱮ ᱫᱚ ᱛᱟᱦᱚᱞᱮ ᱚᱱᱠᱟ ᱚᱱᱟ ᱯᱤᱴᱷᱟᱹ ᱫᱚᱯᱮ ᱴᱷᱤᱠ ᱤᱭᱟᱹ ᱛᱮᱠᱚ ᱠᱟᱱᱟ
ᱜᱚᱝᱠᱮ ᱟᱵᱤᱱ ᱚᱱᱟ ᱡᱟᱦᱟᱸ ᱵᱤᱱ ᱞᱟᱹᱭ ᱠᱮᱫᱟ ᱛᱚᱣᱟ ᱥᱟᱠᱟᱢ ᱛᱟᱨᱯᱚᱨᱮ ᱠᱟᱱᱴᱷᱟᱲ ᱥᱟᱠᱟᱢ ᱜᱚᱝᱠᱮ ᱟᱞᱮ ᱫᱚ ᱚᱱᱟᱠᱚ ᱵᱟᱠᱚ ᱯᱤᱴᱷᱟᱹᱭᱟ ᱟᱞᱮ ᱱᱚᱛᱮ ᱫᱚ ᱯᱤᱴᱷᱟᱹᱭ ᱫᱟᱠᱚ ᱚᱱᱠᱟ ᱟᱵᱚᱣᱟᱜ ᱡᱟᱦᱟᱸ ᱥᱟᱨᱡᱚᱢ ᱥᱟᱠᱟᱢ ᱵᱤᱨ ᱨᱮᱱᱟᱜ ᱧᱟᱢᱚᱜ-ᱟ ᱚᱱᱟᱜᱮ ᱦᱮᱡ ᱟᱹᱜᱩ ᱠᱟᱛᱮᱜ ᱚᱱᱟ ᱛᱮᱜᱮ ᱥᱟᱠᱟᱢ ᱯᱤᱴᱷᱟᱹ ᱡᱚᱛᱚ ᱢᱟ ᱚᱱᱟᱨᱮᱜᱮ ᱥᱩᱠᱨᱤ ᱡᱤᱞ ᱯᱤᱴᱷᱟᱹ ᱦᱚᱸ ᱚᱱᱟ ᱨᱮ ᱠᱚ ᱯᱤᱴᱷᱟᱹᱭᱟ।
ᱳᱭ ᱟᱞᱮ ᱦᱚᱸ ᱚᱱᱟ ᱥᱟᱨᱡᱚᱢ ᱥᱟᱠᱟᱢ ᱨᱮᱭᱟᱜ ᱚᱱᱟ
ᱠᱚ ᱞᱟᱹᱭᱟᱠᱚ ᱟᱨ ᱥᱟᱨᱡᱚᱢ ᱥᱟᱠᱟᱢ ᱨᱮ ᱯᱤᱴᱷᱟᱹ ᱫᱚ ᱢᱚᱸᱡᱽ ᱜᱮ ᱥᱤᱵᱤᱞᱟ ᱫᱚᱢᱮ ᱥᱤᱵᱤᱞᱟ ᱾
ᱦᱩᱸᱻ
ᱱᱚᱣᱟ ᱴᱟᱜ ᱚᱱᱠᱟ ᱛᱳᱣᱟ ᱵᱟᱦᱟ ᱠᱚᱫᱚ ᱛᱚᱣᱟ ᱥᱟᱠᱟᱢ ᱫᱚ ᱵᱟᱠᱚ ᱯᱤᱴᱷᱟᱹᱭᱟ ᱥᱟᱨᱡᱚᱢ ᱥᱟᱠᱟᱢ ᱨᱮᱜᱮ ᱾
ᱦᱩᱸ ᱦᱩᱸ ᱦᱚᱭ ᱦᱚᱭ ᱟᱞᱮ ᱫᱚ ᱚᱱᱟ ᱦᱚᱭ ᱥᱟᱨᱡᱚᱢ ᱥᱟᱠᱟᱢ ᱵᱟᱲᱮ ᱥᱟᱠᱟᱢ ᱚᱱᱟ ᱨᱮᱭᱟᱜ ᱡᱟᱦᱟᱸ ᱯᱤᱴᱷᱟᱹ ᱠᱚ ᱚᱱᱟ ᱫᱚ ᱢᱟᱱᱮ ᱮᱻ ᱛᱟᱣᱟ ᱨᱮᱞᱮ ᱯᱤᱴᱷᱟᱹᱭᱟ ᱟᱨ ᱡᱟᱦᱟᱸ ᱚᱱᱟ ᱠᱷᱟᱱᱴᱟᱲ ᱥᱟᱠᱟᱢ ᱠᱚ ᱚᱱᱟ ᱨᱮᱫᱚ ᱚᱱᱟ ᱫᱚᱠᱚ ᱵᱷᱟᱯᱟᱣᱟᱠᱚ ᱴᱩᱠᱩᱡ ᱨᱮ ᱢᱟᱱᱮ ᱯᱚᱴᱚᱢ ᱮᱥᱮᱫ ᱠᱟᱛᱮᱫ ᱾
ᱦᱚᱸ ᱫᱟᱜ ᱢᱟᱱᱮ ᱫᱟᱜ ᱨᱮᱦᱚᱸ ᱥᱮ ᱚᱱᱠᱟ ᱫᱟᱠᱟ ᱥᱟᱶᱛᱮ
ᱳᱭ ᱫᱟᱜ ᱨᱮ ᱞᱟᱛᱟᱨ ᱨᱮ ᱫᱟᱜ ᱛᱟᱦᱮᱱᱟ ᱛᱟᱞᱟᱨᱮ ᱡᱟᱦᱟᱱᱟᱜ ᱠᱚ ᱫᱚᱦᱚᱭᱟ
ᱢᱟᱱᱮ ᱫᱟᱜ ᱨᱮ ᱟᱞᱚᱭ ᱪᱟᱲᱚᱜ ᱞᱮᱠᱟ ᱾ ᱛᱟᱨᱯᱚᱨᱮ ᱚᱱᱟ ᱪᱮᱛᱟᱱ ᱨᱮ ᱚᱱᱟ ᱠᱚ ᱮᱢᱟ ᱛᱟᱨᱯᱚᱨ ᱟᱫᱚ ᱦᱟᱹᱲᱩᱵ ᱠᱟᱜ ᱦᱩᱭᱩᱜ-ᱟ ᱾
ᱦᱚᱭ ᱦᱚᱭ ᱚᱱᱟ ᱚᱱᱠᱟ ᱾ ᱯᱤᱴᱷᱟᱹ ᱠᱚ ᱢᱮᱱᱟᱜ-ᱟ ᱛᱟᱨᱯᱚᱨ ᱟᱨ ᱮᱸᱻ ᱥᱟᱠᱨᱟᱛ ᱠᱚᱫᱚ ᱮᱸᱻ ᱥᱟᱠᱨᱟᱛ ᱠᱚᱫᱚ ᱚᱠᱟ ᱞᱮᱠᱟ ᱯᱮ ᱵᱮᱱᱟᱭ-ᱟ ᱾ ᱟᱞᱮ ᱫᱚ ᱡᱮᱞᱚᱜ ᱥᱟᱠᱨᱟᱛ ᱾ ᱮᱸᱻ ᱩᱱᱫᱚ ᱮᱸ ᱟᱹᱭᱩᱵ ᱵᱮᱲᱟ ᱥᱩᱠᱨᱤ ᱡᱤᱞ ᱠᱚᱞᱮ ᱟᱹᱜᱩ ᱠᱤᱨᱤᱧ ᱟᱹᱜᱩ ᱠᱮᱜᱼᱟ ᱮᱸ ᱛᱟᱯᱚᱨ ᱚᱱᱟ ᱜᱮᱠᱚ ᱯᱤᱴᱷᱟᱹ ᱠᱮᱜᱼᱟ ᱞᱮ ᱯᱤᱴᱷᱟᱹ ᱠᱟᱛᱮᱫ ᱟᱫᱚ ᱵᱚᱸᱜᱟ ᱵᱟᱲᱟᱭ ᱦᱩᱭᱩᱜᱼᱟ ᱾ ᱵᱚᱸᱜᱟ ᱵᱟᱲᱟ ᱠᱟᱛᱮᱫ ᱛᱟᱯᱚᱨ ᱩᱱ ᱦᱤᱞᱚᱜ ᱫᱚ ᱚᱱᱟ ᱫᱚ ᱪᱟᱵᱟᱭᱮᱱᱟ ᱾ ᱛᱟᱨᱯᱚᱨᱮᱨ ᱫᱤᱱ ᱦᱤᱞᱚᱜ ᱮᱸᱻ ᱛᱩᱯᱩ ᱞᱮ ᱪᱟᱞᱟᱜ ᱟᱞᱮ ᱾ ᱵᱷᱳᱨ ᱛᱮ ᱛᱩᱯᱩ ᱪᱟᱞᱟᱣ ᱠᱟ ᱛᱮᱫ ᱦᱮᱸ ᱛᱟᱨᱯᱚᱨ ᱦᱤᱡᱩᱜ ᱦᱩᱭᱩᱜᱼᱟ ᱦᱤᱡᱩᱜ ᱠᱟᱛᱮᱜ ᱮᱸ ᱚᱱᱟ ᱢᱤᱫᱴᱟᱹᱝ ᱚᱱᱟ ᱟᱫᱣᱟ ᱪᱟᱣᱞᱮ ᱦᱚᱞᱚᱝ ᱛᱮᱠᱚ ᱩᱸᱢ ᱟᱫᱣᱟ ᱪᱟᱣᱞᱮ ᱦᱚᱞᱚᱝ ᱛᱮᱠᱚ ᱯᱤᱴᱷᱟᱹᱭᱟᱠᱚ ᱾ ᱯᱤᱴᱷᱟᱹ ᱠᱟᱛᱮᱫ ᱛᱟᱯᱚᱨ ᱚᱱᱟ ᱮᱸ ᱜᱩᱲ ᱛᱟᱵᱮᱱ ᱠᱷᱟᱹᱡᱟᱹᱲᱤ ᱟᱛᱮᱜ ᱚᱱᱟ ᱟᱨ ᱚᱱᱟ ᱠᱚ ᱵᱚᱸᱜᱟᱭᱟᱠᱚ
ᱟᱞᱮ ᱚᱱᱛᱮ ᱦᱚᱸ ᱟᱞᱮ ᱥᱮᱜ ᱦᱚᱸ ᱚᱱᱠᱟ ᱜᱮ ᱾ ᱛᱚ ᱥᱟᱠᱨᱟᱛ ᱦᱤᱞᱚᱜ ᱚᱱᱟ ᱢᱟ ᱥᱩᱠᱨᱤ ᱡᱤᱞ ᱠᱚ ᱠᱤᱨᱤᱧ ᱞᱟᱹᱜᱟᱹᱱ ᱾ ᱚᱻ ᱟᱨ ᱫᱚᱥᱟᱨ ᱦᱤᱞᱚᱜ ᱯᱤᱴᱷᱟᱹ ᱵᱟᱲᱟᱭ ᱦᱩᱭᱩᱜᱼᱟ ᱾ ᱡᱚᱢᱟᱠᱚ ᱛᱟᱯᱚᱨᱮ ᱦᱮᱸᱻ ᱚᱱᱠᱟ ᱜᱮ ᱮᱸᱻ ᱱᱟᱣᱟ ᱫᱚᱛᱚ ᱠᱚ ᱦᱚᱨᱚᱜ ᱟᱠᱚ ᱛᱩᱯᱚᱱᱟᱠᱚ ᱦᱚᱨᱚᱜ
ᱩᱸᱻ
ᱦᱮᱸ ᱡᱚᱢ ᱵᱟᱲᱟ ᱠᱚ ᱛᱮ ᱟᱵᱚ ᱟᱨᱦᱚᱸ ᱵᱩᱲᱤ ᱠᱚ ᱵᱚ ᱟᱛᱟᱨ ᱟᱛᱚ ᱾
ᱛᱚ ᱩᱱᱠᱩ ᱧᱮᱞ ᱦᱩᱭ ᱟᱠᱟᱱᱟ ᱡᱮ ᱛᱤᱥ ᱦᱤᱞᱚᱜ ᱵᱩᱞᱤ ᱠᱚ ᱵᱚ ᱟᱛᱟᱨ ᱩᱱ ᱦᱤᱞᱚᱜ ᱢᱟᱱᱮ ᱵᱷᱩᱠᱟᱹ ᱠᱚ ᱪᱷᱩᱡ ᱠᱚᱣᱟ ᱚᱱᱮ ᱵᱩᱲᱤ ᱫᱟᱛᱨᱚᱢ ᱛᱮ ᱚᱱᱠᱟ ᱟᱯᱮᱥᱮᱫ ᱫᱚ ᱚᱱᱠᱟ ᱦᱩᱭᱩᱜ ᱦᱩᱭᱩᱜ ᱜᱮᱭᱟ ᱥᱮ ᱵᱟᱝ?
ᱦᱚᱭ ᱚᱱᱟ ᱠᱚᱫᱚ ᱟᱸᱡᱚᱢ ᱠᱟᱜ-ᱟᱹᱧ ᱵᱟᱝ ᱦᱩᱭ ᱵᱟᱲᱟ ᱟᱠᱟᱱᱟ ᱟᱞᱮ ᱥᱮᱫ ᱫᱚ ᱚᱱᱟ ᱠᱚᱫᱚ ᱚᱠᱟ ᱞᱮᱠᱟ ᱛᱟᱦᱚᱞᱮ
ᱚᱱᱟ ᱠᱚᱫᱚ ᱞᱟᱹᱭ ᱟᱠᱚ ᱮᱸᱻ ᱵᱩᱰᱤ ᱢᱟᱱᱮ ᱥᱟᱠᱨᱟᱛ ᱨᱮ ᱛᱚ ᱵᱟᱢ ᱦᱩᱭᱩᱜᱼᱟ ᱛᱚ ᱮᱸ ᱩᱸ ᱥᱟᱠᱨᱟᱛ ᱵᱩᱰᱦᱤ ᱢᱟᱱᱮ ᱤᱛᱤᱜ ᱢᱮᱭᱟ ᱞᱟᱡ ᱦᱟᱹᱥᱩ ᱢᱮᱭᱟ ᱟᱫᱚ ᱾
ᱦᱩᱸ ᱦᱩᱸ
ᱚᱱᱟᱛᱮ ᱟᱨᱚ ᱪᱷᱩᱸᱡ ᱵᱟᱲᱟ ᱦᱩᱭ ᱟᱠᱟᱱ ᱜᱮᱭᱟ ᱱᱤᱡᱮ ᱫᱚ ᱛᱚ ᱚᱱᱠᱟ᱾ ᱯᱟᱸᱪᱴᱤ ᱜᱟᱱ ᱢᱟᱱᱮ ᱡᱚ ᱫᱚ ᱵᱟᱠᱚ ᱪᱷᱩᱡ
ᱟᱪᱪᱷᱟ ᱟᱪᱪᱷᱟ
ᱦᱮᱸ
ᱟᱞᱮ ᱦᱚᱸ ᱚᱱᱠᱟ ᱜᱮᱼᱼ ᱢᱟᱱᱮ ᱟᱵᱚ ᱫᱚ ᱦᱳᱭ ᱚᱱᱠᱟ ᱜᱮᱛᱚ ᱢᱟᱱᱮ ᱵᱷᱮᱜᱟᱨ ᱵᱷᱮᱜᱟᱨ ᱯᱚᱨᱚᱵᱽ ᱵᱷᱮᱜᱟᱨ ᱵᱷᱮᱜᱟᱨ ᱡᱚᱢ ᱧᱩ ᱚᱱᱠᱟ ᱢᱮᱱᱟᱜ ᱛᱟᱵᱚᱱ ᱜᱮᱭᱟ᱾
ᱦᱮᱸ
ᱛᱟᱦᱟᱞ ᱠᱷᱟᱱ ᱫᱚ ᱮᱸᱜᱼᱼ ᱮᱸᱜ ᱟᱨ ᱟᱨ ᱪᱮᱫ ᱠᱚ ᱚᱱᱠᱟᱱᱟᱜ ᱯᱤᱴᱷᱟᱹ ᱠᱚ ᱪᱮᱫ ᱠᱚᱯᱮ ᱡᱚᱢ ᱵᱟᱲᱟᱭ ᱜᱮᱭᱟ᱾
ᱦᱮᱸ ᱯᱤᱴᱷᱟᱹ ᱠᱚᱫᱚ ᱮᱸ ᱡᱚᱢ ᱵᱟᱲᱟ ᱦᱳᱭᱳᱜ ᱜᱮᱭᱟ ᱚᱱᱠᱟ ᱜᱮᱼᱼ ᱩᱸ ᱟᱫᱚ ᱱᱮᱮᱛᱟᱨᱱᱟᱢ ᱮᱸ ᱡᱚᱛᱚᱣᱟᱜ ᱜᱮ ᱵᱟᱡᱟᱨ ᱨᱮᱱᱟᱜ ᱜᱮ ᱵᱤ ᱵᱮᱥᱤᱨ ᱵᱷᱟᱜᱽ ᱠᱚ ᱡᱚᱢ ᱵᱟᱲᱟᱭᱮᱫ ᱠᱟᱱᱟ ᱛᱚ ᱯᱤᱴᱷᱟᱹ ᱦᱚᱸᱛᱚ ᱚᱝᱠᱟ᱾ ᱥᱩᱠᱨᱩ ᱡᱤᱞ ᱯᱤᱴᱷᱟᱹ ᱛᱟᱨᱯᱚᱨᱮ ᱚᱱᱠᱟ ᱦᱚᱞᱚᱝ ᱛᱮ ᱞᱮᱦᱟ ᱠᱟᱛᱮᱫ ᱡᱟᱦᱟᱸ᱾ ᱮᱸ ᱛᱟᱣᱟ ᱨᱮᱠᱚ ᱫᱩᱞ ᱠᱟᱛᱮᱜ ᱡᱟᱦᱟᱸ ᱥᱩᱱᱩᱢ ᱨᱮ ᱤᱭᱟᱹ ᱠᱟᱛᱮ ᱠᱚ ᱤᱭᱟᱹᱭ ᱫᱚ ᱪᱮᱜ ᱠᱚ ᱞᱟᱹᱭᱟ ᱪᱮᱨᱮ ᱯᱤᱴᱷᱟᱹ ᱯᱤᱴᱷᱟᱹ ᱠᱚ ᱞᱟᱹᱭᱟ᱾ ᱦᱮᱸ ᱪᱷᱚᱨ ᱯᱤᱴᱷᱟᱹ ᱦᱮᱸ ᱪᱷᱚᱨ ᱯᱤᱴᱷᱟᱹ ᱚᱱᱟ᱾ ᱯᱤᱴᱷᱟᱹ ᱛᱚ ᱡᱚᱢ ᱵᱟᱲᱟ ᱠᱟᱱᱟ
ᱦᱩᱸ ᱦᱤᱸ ᱚᱱᱟ ᱵᱮᱜᱚᱨ ᱦᱚᱸ ᱟᱹᱰᱤ ᱨᱚᱠᱚᱢᱟᱜ ᱢᱟᱱᱮ ᱤᱭᱟᱹ ᱠᱚ ᱢᱮᱱᱟᱜ ᱛᱟᱵᱚᱱᱟ᱾ ᱦᱮᱸ ᱦᱮᱸ ᱚᱱᱟ ᱡᱚᱢᱟᱜ ᱠᱚ ᱟᱨ ᱟᱵᱚᱣᱟᱜ ᱫᱚ ᱵᱟᱝᱼᱼ ᱞᱟᱫ ᱨᱟᱯᱟᱜ ᱞᱟᱫ ᱨᱟᱯᱟᱜ ᱟᱨᱦᱚᱸ ᱮᱢᱟᱱ ᱠᱚ᱾ ᱮᱸ ᱡᱮᱢᱚᱱ ᱟᱵᱚ ᱡᱩᱫᱤ ᱵᱚᱱ ᱧᱮᱞᱟᱵᱚᱱᱼᱼ
ᱦᱮᱸ
ᱦᱮᱸ ᱮᱢᱟᱱ ᱛᱮᱱᱟᱜ ᱟᱵᱚᱣᱟᱜ ᱚᱱᱟ ᱨᱤᱫ ᱠᱚᱜᱮ ᱟᱹᱰᱤ ᱜᱟᱱ ᱢᱮᱱᱟᱜᱼᱟ᱾ ᱡᱮᱢᱚᱱ ᱦᱮᱸ ᱦᱟᱹᱠᱩ ᱨᱟᱯᱟᱜᱼᱼ ᱦᱟᱠᱩ ᱨᱟᱠᱟᱵ ᱛᱟᱨᱯᱚᱨ ᱠᱟᱴᱠᱚᱢ ᱨᱤᱫ ᱢᱟᱱᱮ ᱱᱚᱣᱟ ᱠᱚᱼᱼ ᱦᱩᱸ ᱱᱚᱝᱠᱟᱱᱟᱜᱼᱼ
ᱦᱮᱸ ᱠᱟᱴᱠᱚᱢᱟ ᱨᱤᱫ ᱦᱟᱠᱩ ᱨᱟᱯᱟᱜ ᱟᱨᱚ ᱟᱭᱢᱟ ᱞᱮᱠᱟᱱ ᱥᱤᱯᱤ ᱵᱟᱝᱠᱷᱟᱱ ᱚᱱᱠᱟ᱾ ᱢᱟᱱᱮ ᱟᱹᱰᱤ ᱢᱚᱡᱽ ᱚᱱᱟᱫᱚ ᱦᱟᱨᱟᱯᱟᱜ ᱞᱟᱫ ᱠᱚ ᱢᱟᱱᱮ ᱥᱩᱱᱩᱢ ᱠᱚ ᱥᱤᱯᱤ ᱠᱟᱛᱮᱫ ᱡᱚᱢ ᱵᱟᱥᱠᱮ ᱫᱟᱠᱟ ᱥᱟᱜ ᱟᱹᱰᱤ ᱢᱚᱡᱽᱼᱼ
ᱦᱳᱭ ᱟᱨ ᱠᱟᱴᱠᱚᱢ ᱨᱤᱫ ᱢᱟ ᱮᱢᱚᱱ ᱥᱮᱵᱮᱞ ᱠᱟᱱᱟ ᱠᱟᱹᱴᱤᱡ ᱪᱩᱞᱩᱝ ᱛᱮᱜᱮ ᱢᱟᱱᱮ ᱟᱹᱰᱤᱜᱟᱱ ᱫᱟᱠᱟ ᱡᱚᱢ ᱜᱚᱫᱚᱜᱼᱟ᱾
ᱦᱮᱸ ᱢᱤᱫ ᱫᱷᱟᱣᱮᱢ ᱪᱟᱴᱚᱜ-ᱟᱜ ᱠᱷᱟᱱ ᱜᱮ ᱚᱱᱟ ᱠᱟᱴᱠᱚᱢ ᱨᱤᱫᱽ ᱟᱹᱰᱤ ᱢᱚᱸᱡᱽ ᱵᱩᱡᱷᱟᱹᱜᱼᱟ᱾
ᱦᱳᱭ ᱠᱟᱴᱤᱡ ᱪᱩᱞᱩᱝ ᱵᱷᱟᱞᱮᱧᱚᱜ ᱵᱩᱞᱩᱝ ᱢᱟᱹᱨᱤᱪ ᱠᱚᱼᱼ ᱦᱮ ᱦᱮᱸ ᱥᱤᱯᱤ ᱢᱮᱥᱟ ᱨᱤᱫ ᱢᱮᱥᱟ ᱠᱮᱫ ᱠᱷᱟᱱ ᱜᱮᱼᱼ ᱦᱮᱸ ᱟᱹᱰᱤ ᱪᱚᱨᱚᱠ ᱢᱟᱱᱮ ᱚᱱᱟ ᱛᱮᱜᱮ ᱠᱟᱹᱴᱤᱡ ᱡᱩᱞᱩᱝ ᱛᱮᱜᱮ ᱟᱹᱰᱤ ᱜᱟᱱ ᱫᱟᱠᱟᱭ ᱧᱟᱢᱚᱜᱼᱟ᱾ ᱛᱟᱯᱚᱨ ᱟᱨᱦᱚᱸ ᱮᱢᱟᱱᱟᱜ ᱡᱚᱢᱼᱧᱩᱼᱼ ᱢᱟᱱᱮ ᱦᱟᱣ ᱮᱸ ᱦᱟᱣᱨᱤᱴ ᱮᱸᱻ ᱛᱟᱯᱚᱨ ᱡᱚᱡᱚ ᱥᱤᱯᱤ
ᱦᱮᱸ
ᱡᱚᱡᱚ ᱥᱤᱯᱤ ᱛᱟᱨᱯᱚᱨ ᱜᱚᱱᱫᱷᱚ ᱩᱛᱩ ᱥᱟᱠᱟᱢ ᱨᱤᱫ ᱠᱟᱛᱮᱜ ᱦᱚᱸᱠᱚ ᱡᱚᱢ ᱜᱮᱭᱟ᱾ ᱮᱢᱚᱱ ᱠᱚ ᱟᱯᱮ ᱫᱚ ᱪᱮᱫ ᱠᱚ ᱚᱱᱠᱟ
ᱟᱞᱮ ᱚᱱᱚᱛᱮ ᱫᱚ ᱮ ᱚᱱᱠᱟ ᱟᱞᱮ ᱛᱮᱫᱚ ᱚᱱᱮ ᱡᱚᱡᱚ ᱥᱤᱯᱤ ᱛᱟᱨᱯᱚᱨᱮ ᱚᱱᱠᱟ ᱦᱟᱠᱩ ᱞᱟᱫ ᱦᱟᱹᱠᱩ ᱥᱤᱯᱤ ᱠᱟᱴᱠᱚᱢ ᱥᱤᱯᱤ ᱛᱟᱯᱚᱨᱮ ᱟᱫᱚ ᱵᱤᱨ ᱫᱚ ᱥᱩᱨ ᱨᱮ ᱵᱟᱹᱱᱩᱜ ᱠᱟᱹᱡ ᱪᱟᱞᱟᱣ ᱧᱚᱜ ᱦᱩᱭᱩᱜᱟ᱾ ᱛᱚ ᱚᱸᱰᱮ ᱠᱷᱚᱱ ᱦᱟᱣ ᱟᱹᱜᱩ ᱠᱟᱛᱮ, ᱥᱤᱯᱤ ᱠᱟᱛᱮ ᱡᱚᱢ ᱛᱚ ᱟᱯᱮ ᱜᱚᱝᱠᱮ ᱦᱟᱱᱛᱮ ᱱᱟᱱᱛᱮ ᱦᱟᱣᱟ ᱠᱚ ᱧᱟᱜ ᱧᱟᱢᱚᱜ ᱜᱮᱭᱟ ᱥᱮ ᱵᱟᱝ ᱟᱞᱮ ᱱᱚᱛᱮ ᱫᱚ᱾ ᱫᱚᱢᱮ ᱠᱚ ᱧᱟᱢᱚᱜᱼᱟ ᱛᱚ ᱦᱟᱣ ᱫᱚ ᱛᱚ ᱦᱩᱸ ᱵᱤᱨ ᱨᱮᱠᱚ ᱧᱟᱢᱚᱜᱼᱟ ᱛᱚ᱾ ᱪᱟᱜ ᱦᱩᱭᱩᱜᱼᱟ ᱠᱚᱴᱟ ᱦᱩᱭᱩᱜᱼᱟ ᱠᱚᱴᱟ ᱥᱚᱢᱚᱭ ᱡᱩᱫᱤ ᱢᱚᱡᱽ ᱧᱚᱜ ᱵᱟᱢ ᱠᱚᱴᱟ ᱡᱩᱫᱟᱹ ᱜᱮᱨ ᱦᱚᱪᱚᱜᱟᱢ ᱛᱚ ᱫᱚᱢᱮ ᱡᱚᱞᱟᱜ ᱛᱟᱠᱚᱣᱟ᱾ ᱩᱱᱠᱩ ᱜᱮ ᱦᱟᱸᱜ ᱟᱹᱜᱩ ᱠᱟᱛᱮᱫ ᱨᱤᱫ ᱠᱟᱛᱮᱫ ᱚᱱᱠᱟ ᱤᱭᱟᱹ ᱠᱚ ᱥᱟᱵ ᱠᱟᱴᱤᱡ ᱵᱟᱴᱱᱟ ᱠᱚ ᱡᱤᱨᱟᱹ ᱠᱚ ᱟᱛᱮᱫ ᱯᱮᱸᱭᱟᱡᱽ ᱠᱚ ᱟᱛᱮᱫ ᱨᱤᱫ ᱠᱟᱛᱮᱫ ᱡᱚᱢ ᱟᱹᱰᱤ ᱢᱚᱸᱡᱽ ᱜᱮᱠᱚ ᱟᱴᱠᱟᱨᱚᱜᱼᱟ ᱜᱚᱢᱠᱮ, ᱟᱯᱮ ᱚᱱᱛᱮ ᱦᱟᱶ ᱠᱚᱠᱟ ᱧᱟᱢᱚᱜ ᱜᱮᱭᱟ ᱥᱮ ᱵᱟᱝ?
ᱦᱟᱶ ᱠᱚ ᱦᱮᱸ ᱧᱟᱢᱚᱜ ᱜᱮᱭᱟ ᱠᱚ, ᱡᱚᱢ ᱠᱟᱧ ᱡᱚᱢ ᱵᱟᱲᱟ ᱠᱟᱫ ᱠᱚᱭᱟᱧ᱾ ᱛᱟᱯᱚᱨ ᱟᱨᱦᱚᱸ ᱠᱚ ᱢᱤᱫ ᱨᱚᱠᱚᱢ ᱠᱚ ᱡᱚᱢ ᱠᱚᱣᱟ ᱠᱚ ᱡᱟᱦᱟᱸ ᱫᱚ ᱩᱯᱤ᱾ ᱩᱯᱤ ᱦᱚᱸ ᱢᱟᱱᱮ ᱪᱟᱣᱞᱮ ᱥᱟᱶ ᱠᱚ ᱟᱛᱟ ᱢᱮᱥᱟ ᱠᱚᱣᱟ ᱠᱚ, ᱟᱨᱠᱚ ᱡᱚᱢ ᱠᱚᱣᱟ ᱠᱚ ᱛᱟᱦᱮᱞᱮ ᱠᱷᱟᱱ ᱢᱟᱱᱮ ᱟᱨ ᱚᱱᱠᱟ ᱡᱚᱠᱷᱚᱱ ᱵᱚᱨᱥᱟ ᱫᱤᱱ ᱦᱤᱡᱩᱜᱼᱟ ᱩᱱ ᱥᱚᱢᱟᱹᱭ ᱠᱚ ᱩᱱᱠᱩ ᱠᱚ ᱥᱟᱵ ᱡᱟᱣᱨᱟ ᱠᱚᱣᱟ ᱠᱚ, ᱡᱷᱟᱹᱞᱤᱭ ᱡᱟᱣᱨᱟ ᱠᱚᱣᱟ ᱠᱚ᱾ ᱡᱟᱹᱞᱤ ᱡᱟᱶᱨᱟ ᱠᱟᱛᱮᱫ ᱩᱱᱠᱩᱣᱟᱜ ᱫᱚ ᱤᱞ ᱛᱮᱫ ᱠᱚ ᱡᱷᱚᱛᱚ ᱠᱚ ᱠᱚᱴᱟ ᱜᱤᱰᱤ ᱛᱟᱠᱚᱣᱟ᱾ ᱤᱞ ᱛᱮᱫ ᱠᱚ ᱠᱚᱴᱟ‌ ᱜᱤᱰᱤ ᱠᱷᱟᱱ ᱜᱮ ᱟᱫᱚ ᱪᱟᱣᱞᱮ ᱥᱟᱶ ᱠᱚ ᱟᱛᱟ ᱠᱚᱣᱟ ᱠᱚ᱾
ᱚᱱᱟ ᱦᱚᱸ ᱡᱚᱢ ᱵᱟᱲᱟ ᱠᱚᱣᱟ ᱠᱚ ᱛᱟᱦᱞᱮ ᱠᱷᱟᱱ ᱚᱱᱟ ᱠᱚ᱾ ᱯᱮ ᱟᱸᱡᱚᱢ ᱠᱟᱜ-ᱟ᱾
ᱦᱮᱸ ᱜᱚᱝᱠᱮ ᱠᱷᱚᱡ ᱚᱱᱟ ᱞᱟ. ᱭᱟᱢ᱾ ᱚᱱᱠᱟᱜ ᱜᱮ ᱮ ᱢᱟᱱᱮ ᱟᱞᱮ ᱫᱚ ᱩᱱ ᱛᱮᱢᱟ ᱩᱰᱩᱜ-ᱟ ᱡᱚᱠᱷᱚᱱ ᱠᱟᱹᱴᱤᱡ ᱫᱟᱜᱟᱭ ᱫᱟᱜ ᱠᱟᱛᱮᱫ ᱟᱥᱳᱲ ᱠᱟᱛᱮᱫ ᱩᱱᱥᱩᱢᱚᱭ ᱠᱷᱟᱱ ᱜᱮ ᱩᱯᱤ ᱠᱚ ᱳᱰᱳᱜᱼᱟ᱾ ᱚᱱᱠᱟ ᱜᱮ ᱚᱱᱠᱟ ᱟᱵᱤᱱ ᱡᱟᱦᱟᱸ ᱞᱮᱠᱟ ᱚᱱᱟ ᱡᱟᱹᱞᱤ ᱠᱚ ᱚᱰᱟᱣ ᱦᱩᱭᱩᱜᱟ ᱢᱚᱥᱟᱨᱤ᱾ ᱟᱫᱚ ᱫᱚ ᱢᱚᱥᱟᱨᱤ ᱠᱚ ᱤᱫᱤᱭᱟ ᱢᱚᱥᱟᱨᱤ ᱚᱰᱟᱣ ᱠᱟᱛᱮᱜ ᱚᱱᱠᱟᱜ ᱜᱮ ᱮᱸ ᱟᱫᱚ ᱫᱟᱜ ᱨᱮ ᱡᱚᱵᱮ ᱠᱟᱛᱮ ᱛᱮᱫ ᱮᱜ ᱟᱛᱟ ᱠᱚᱣᱟ ᱠᱚ ᱟᱛᱟ ᱠᱟᱛᱮᱜ ᱤᱞ ᱠᱚ ᱪᱷᱟᱲᱟᱜ ᱛᱟᱠᱚᱣᱟ᱾ ᱠᱷᱟᱱ ᱜᱮ ᱟᱫᱚ ᱪᱟᱣᱞᱮ ᱟᱛᱟ ᱪᱟᱣᱞᱮ ᱟ ᱛᱟᱥᱟᱜ ᱢᱮᱥᱟ ᱠᱟᱛᱮᱫ ᱡᱚᱢ ᱟᱹᱰᱤ ᱢᱚᱡᱽ ᱟᱹᱰᱤ ᱢᱚᱡᱽ ᱵᱩᱡᱷᱟᱜ-ᱟ ᱜᱚᱢᱠᱮ᱾
ᱦᱩᱸ ᱦᱩᱸ ᱟᱪᱪᱷᱟ ᱟᱪᱪᱷᱟ
ᱦᱳᱭ ᱦᱳᱭ ᱟᱵᱚᱣᱟᱜ ᱢᱟ ᱚᱱᱠᱟ ᱟᱹᱰᱤ ᱞᱮᱠᱟᱱᱟᱜ ᱡᱚᱢᱟᱜ ᱠᱚ ᱢᱮᱱᱟᱜ ᱛᱟᱵᱚᱱᱟ ᱚᱱᱠᱟ ᱮ ᱵᱤᱨᱼᱵᱩᱨᱩ ᱠᱷᱚᱱ ᱡᱟᱦᱟᱱᱟᱜ ᱜᱮ ᱢᱟᱱᱮ ᱡᱟᱭᱜᱟ ᱩᱱᱥᱟᱨ ᱟᱨ ᱚᱠᱛᱚ ᱩᱱᱩ ᱢᱟᱱᱮ ᱟᱹᱰᱤ ᱨᱚᱠᱚᱢᱟᱜ ᱟᱹᱰᱤ ᱡᱟᱭᱜᱟ ᱨᱮ ᱟᱹᱰᱤ ᱨᱚᱠᱚᱢ ᱡᱚᱢᱟᱜ ᱠᱚ ᱢᱮᱱᱟᱜᱼᱟ᱾ ᱟᱨ ᱥᱤᱵᱤᱞ ᱦᱚᱸ ᱥᱤᱵᱤᱞ ᱜᱮᱭᱟ᱾ ᱟᱹᱰᱤ ᱨᱚᱠᱚᱢ ᱡᱚᱢᱟᱜ ᱠᱚᱨᱮᱱᱟᱜ ᱠᱟᱛᱷᱟ ᱠᱚᱜᱮ ᱦᱩᱭᱱᱟ ᱮᱸ ᱟᱨ ᱚᱠᱛᱚ ᱦᱚᱸ ᱢᱩᱪᱟᱹᱫ ᱦᱤᱡᱩᱜ ᱠᱟᱱᱟ ᱛᱟᱦᱚᱞᱮ